ᱦᱮᱞᱳ,
ᱦᱮᱞᱳ, ᱦᱳᱭ ᱤᱧᱟᱹᱜ ᱨᱚᱲ ᱟᱸᱡᱚᱢᱚᱜ ᱠᱟᱱᱟ?
ᱨᱚᱲ ᱟᱸᱚᱢᱚᱜ ᱠᱟᱱᱟ ᱥᱮ ᱵᱟᱝ ᱜᱚᱝᱠᱮ?
ᱦᱮᱸ ᱢᱮᱱ ᱢᱮᱱᱫᱟᱞᱤᱧ ᱟᱹᱞᱤᱧᱟᱜ ᱨᱚᱲ ᱟᱸᱡᱚᱢᱚᱜ ᱠᱟᱱᱟ? ᱦᱩᱸ
ᱦᱮᱸ ᱟᱡᱚᱢᱚᱜ ᱠᱟᱱᱟ ᱾
ᱱᱤᱛᱚᱜ ᱱᱤᱛᱚᱜ? ᱟᱪᱪᱷᱟ ᱾
ᱟᱸᱚᱢᱚᱜ ᱠᱟᱱᱟ ᱟᱡᱸᱚᱢᱚᱜ ᱠᱟᱱ ᱜᱮᱭᱟ ᱟᱹᱵᱤᱱ ᱵᱤᱱ ᱟᱸᱡᱚᱢ ᱥᱮ ᱵᱟᱝ ᱟᱹᱞᱤᱧᱟᱜ?
ᱦᱳᱭ ᱟᱸᱡᱚᱢᱚᱜ ᱠᱟᱱᱟ ᱾
ᱟᱹᱞᱤᱧ ᱚ ᱚᱱᱟ ᱞᱤᱧ ᱠᱩᱞᱤ ᱵᱤᱱᱟ ᱵᱟᱵᱤᱱ ᱨᱚᱲᱮᱫᱼᱟ ᱟᱹᱞᱤᱧ ᱯᱟᱞᱮ ᱟᱹᱛᱩ ᱫᱤᱥᱚᱢ ᱢᱳᱵᱟᱭᱤᱞ ᱨᱮ ᱟᱞᱤᱧᱟᱜ ᱱᱮᱴᱳᱣᱟᱨᱠ ᱯᱟᱞᱮ ᱵᱟᱭ ᱧᱟᱢᱮᱫᱼᱟ ᱾
ᱚ ᱟᱪᱪᱷᱟ ᱟᱨ ᱚᱠᱟᱞᱮᱠᱟ ᱢᱮᱱᱟᱜ ᱵᱤᱱᱟ ᱛᱟᱦᱚᱞᱮ?
ᱟᱪᱪᱷᱟ, ᱦᱩᱸ, ᱟᱨ ᱚᱲᱟᱜ ᱦᱚᱲ ᱠᱚ?
ᱟᱵᱤᱱ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱱᱟᱯᱟᱭ ᱜᱮᱭᱟ ᱾ ᱟᱪᱪᱷᱟ ᱜᱚᱝᱠᱮ ᱟᱵᱤᱱᱟᱜ ᱱᱮᱴᱣᱟᱨᱠ ᱮ ᱰᱤᱥᱴᱟᱵ ᱫᱟ ᱡᱟᱹᱱᱤᱡ ᱠᱷᱟᱱ ᱠᱟᱹᱴᱤᱜ ᱠᱟᱹᱴᱤᱜ
ᱰᱤᱥᱴᱟᱵ ᱫᱟᱭ
ᱦᱮᱸ ᱵᱟᱝ ᱱᱤᱛᱚᱜ ᱱᱤᱛᱚᱜ ᱫᱚ ᱴᱷᱤᱠ ᱜᱮ ᱟᱡᱚᱢᱚᱜ ᱠᱟᱱᱟ ᱾ ᱦᱮᱸ ᱱᱤᱛᱚᱜ ᱟᱡᱚᱢᱚᱜ ᱠᱟᱱᱟ ᱾ ᱜᱚᱝᱠᱮ ᱢᱮᱱᱮᱫ ᱛᱟᱦᱮᱧ ᱛᱟᱦᱚᱞᱮ ᱛᱮᱦᱤᱧ ᱫᱚ ᱚᱠᱟ ᱴᱚᱯᱤᱠ ᱤᱫᱤᱠᱟᱛᱮᱜ ᱞᱟᱝ ᱟᱞᱳᱪᱚᱱᱟᱭᱟ ᱟᱨ ᱪᱮᱫ ᱱᱚᱸᱜᱼᱚᱭ ᱡᱮ ᱮᱠᱷᱚᱱ ᱫᱚ ᱟᱨ ᱪᱮᱫ ᱪᱟᱥ ᱠᱟᱹᱢᱤ ᱛᱚ ᱦᱮᱸ ᱱᱮᱛᱟᱨ ᱫᱤᱱ ᱢᱟᱛᱚ ᱪᱟᱥ ᱠᱟᱹᱢᱤ ᱫᱤᱱ ᱟᱨ ᱪᱮᱜ᱾
ᱛᱟᱦᱚᱞᱮ ᱜᱚᱢᱠᱮ ᱟᱯᱮ ᱥᱮᱫ ᱪᱟᱥ ᱠᱟᱹᱢᱤ ᱛᱤᱱᱟᱹᱜ ᱜᱟᱱ ᱞᱟᱦᱟ ᱠᱟᱱᱟ ᱪᱮᱫ ᱦᱳᱭ
ᱦᱮᱸ ᱪᱟᱥ ᱠᱟᱹᱢᱤ ᱫᱚ ᱡᱩᱨ ᱪᱟᱞᱟᱜ ᱠᱟᱱ ᱜᱮᱭᱟ ᱡᱚᱛᱚ ᱦᱚᱲᱠᱚ ᱪᱟᱥᱮᱫᱼᱟ ᱟᱯᱮ ᱚᱱᱛᱮ ᱚᱱᱛᱮ ᱜᱮ ᱪᱮᱫ ᱞᱮᱠᱟ ᱫᱟᱜ ᱡᱟᱹᱲᱤ ᱠᱚ ᱫᱟᱜ ᱡᱟᱹᱲᱤᱭᱮᱫᱼᱟ ᱥᱮ ᱵᱟᱝ
ᱟᱞᱮᱥᱱ ᱦᱚᱸ ᱵᱷᱟᱜᱤ ᱜᱮ ᱟᱨ ᱥᱟᱶᱛᱮ ᱫᱟᱜ ᱡᱟᱹᱲᱤ ᱠᱚᱦᱚᱸ ᱵᱷᱟᱜᱤ ᱜᱮ ᱦᱳᱭ ᱟᱠᱟᱱᱟ ᱪᱮᱫ ᱦᱚᱞᱟ ᱦᱚᱞᱟ ᱱᱟᱜ ᱟᱨᱠᱤ ᱫᱟᱜ ᱠᱮᱫᱟᱭ ᱟᱯᱮᱥᱮᱫ ᱫᱟᱞ ᱞᱮᱫᱟᱭ ᱦᱚᱞᱟ
ᱟᱪᱪᱷᱟ ᱦᱮᱸ ᱫᱟᱜ ᱠᱟᱜ ᱜᱮᱭᱟ ᱛᱮᱦᱤᱧ ᱥᱮᱛᱟᱜ ᱦᱚᱸᱭ ᱫᱟᱜ ᱞᱟᱜ ᱜᱮᱭᱟ ᱱᱤᱛᱳᱜ ᱠᱟᱹᱡ ᱮ ᱯᱷᱟᱨᱪᱟ ᱧᱚᱜ ᱟᱠᱟᱜᱼᱟ
ᱟᱪᱪᱷᱟ
ᱦᱮᱸ
ᱦᱸ ᱜᱚᱝᱠᱮ ᱟᱨ ᱪᱮᱫ ᱠᱚ ᱦᱩᱲᱩ ᱯᱮ ᱨᱚᱦᱚᱭ ᱜᱮᱭᱟ ᱟᱯᱮ ᱠᱚᱫᱚ
ᱦᱮᱸ ᱦᱩᱲᱩ ᱠᱚᱫᱚ ᱟᱹᱰᱤ ᱨᱚᱠᱚᱢ ᱵᱟᱨ ᱨᱚᱠᱚᱢ ᱢᱮᱱᱟᱜᱼᱟ ᱩᱱᱟᱹᱜ ᱵᱟᱦ ᱧᱩᱛᱩᱢ ᱠᱚ ᱟᱹᱞᱤᱧ ᱡᱟᱫᱟ ᱛᱮ ᱟᱞᱮ ᱱᱚᱛᱮ ᱫᱚ ᱥᱚᱨᱱᱚ ᱦᱩᱲᱩ ᱥᱚᱨᱱᱚ ᱵᱤᱱ ᱟᱸᱡᱚᱢ ᱠᱟᱜ ᱜᱮᱭᱟ ᱥᱮ
ᱦᱳᱭ ᱟᱸᱡᱚᱢ ᱠᱟᱜ ᱜᱮᱭᱟᱞᱤᱧ ᱟᱪᱪᱷᱟ
ᱪᱮᱫ ᱠᱚ ᱞᱟᱹᱭᱟ
ᱵᱟᱝ ᱚᱝᱠᱮ ᱵᱟᱭ ᱥᱤᱛᱩᱝ ᱠᱟᱫᱚ
ᱵᱟᱝ ᱞᱟᱹᱭᱮᱜᱼᱟᱞᱤᱧ ᱫᱤᱥᱚᱢ ᱫᱚ ᱚᱠᱟᱨᱮ ᱜᱚᱝᱠᱮ
ᱠᱚᱭᱱ ᱦᱮᱞᱳ